ᱦᱮᱞᱳ
ᱦᱮᱸ ᱟᱸᱡᱚᱢᱚᱜ ᱠᱟᱱᱟ?
ᱦᱮᱞᱳ
ᱦᱮᱸ ᱟᱸᱡᱚᱢᱚᱜ ᱠᱟᱱᱟ?
ᱦᱮᱸ ᱨᱚᱲ ᱟᱸᱡᱚᱢᱚᱜ ᱠᱟᱱᱟ᱾ ᱴᱷᱤᱠ ᱴᱷᱟᱠ ᱤᱧᱟᱹᱜ ᱟᱸᱡᱚᱢᱚᱜ ᱠᱟᱱᱟ?
ᱦᱮᱸ ᱟᱸᱡᱚᱢᱚᱜ ᱠᱟᱱᱟ᱾
ᱚᱚᱻ
ᱛᱟᱦᱚᱞᱮ ᱪᱮᱫᱠᱟ ᱱᱟᱯᱟᱭ ᱵᱟᱲᱟ ᱜᱮᱭᱟᱢ?
ᱦᱮᱸ ᱱᱟᱯᱟᱭ ᱵᱟᱲᱟ ᱜᱤᱭᱟᱹᱧ ᱟᱨ ᱟᱢ ᱫᱚ?
ᱤᱧ ᱦᱚᱸ ᱱᱟᱯᱟᱭ ᱵᱟᱲᱟ ᱜᱤᱭᱟᱹᱧ ᱱᱤᱛᱚᱜ ᱫᱚ᱾ ᱟᱨ ᱟᱯᱮ ᱚᱲᱟᱜ ᱦᱚᱲ ᱠᱚ ᱪᱮᱫ ᱞᱮᱠᱟ ᱢᱮᱱᱟᱜ ᱠᱚᱣᱟ?
ᱚᱲᱟᱜ ᱦᱚᱲ ᱠᱚᱦᱚᱸ ᱡᱩᱛᱚᱹ ᱠᱚ ᱱᱟᱯᱟᱭ ᱵᱟᱲᱟ ᱜᱮᱭᱟ᱾ ᱟᱨ ᱟᱯᱮ ᱚᱲᱟᱜ ᱦᱚᱲ ᱫᱚ?
ᱦᱮᱸ ᱟᱞᱮ ᱚᱲᱟᱜ ᱦᱚᱲ ᱦᱚᱸ ᱱᱤᱛᱚᱜ ᱫᱚ ᱱᱟᱯᱟᱭ ᱜᱮ ᱢᱮᱱᱟᱜ ᱠᱚᱣᱟ ᱟᱨ ᱦᱟᱜ ᱠᱷᱟᱱ ᱚᱲᱟᱜ ᱨᱮᱫᱚ ᱮ ᱠᱟᱹᱴᱤᱜ ᱜᱚᱲᱚᱢ ᱵᱩᱲᱦᱤ ᱢᱮᱱᱟᱜ ᱠᱟᱫᱮᱭᱟ ᱥᱮ ᱩᱱᱤ ᱫᱚ ᱵᱚᱭᱮᱥ ᱧᱚᱜ ᱠᱟᱱᱟᱭ ᱛᱟᱦᱚᱞᱮ ᱩᱱᱤᱜᱮ ᱠᱟᱹᱴᱤᱡ ᱨᱩᱣᱟᱹ ᱵᱟᱲᱟᱜ ᱠᱟᱱ ᱛᱟᱞᱮᱭᱟ ᱵᱚᱭᱮᱥ
ᱚ ᱦᱮᱸ
ᱦᱳᱭ ᱛᱟᱦᱚᱞᱮ ᱡᱚᱢ ᱵᱟᱲᱟ ᱠᱚᱫᱚ ᱦᱩᱭ ᱮᱱᱟ?
ᱦᱮᱸ ᱡᱚᱢ ᱵᱟᱲᱟ ᱠᱚᱫᱚ ᱦᱩᱭ ᱠᱟᱱᱟ᱾
ᱚ ᱛᱟᱦᱚᱞᱮ ᱛᱮᱦᱤᱧ ᱫᱚ ᱪᱮᱫ ᱯᱮ ᱩᱛᱩ ᱞᱮᱫᱟ?
ᱛᱮᱦᱮᱧ ᱫᱚ ᱫᱟᱜ ᱢᱟᱹᱰᱤ ᱠᱟᱜ ᱞᱮ ᱟᱨ ᱟᱲᱟᱜ ᱜᱮᱞᱮ ᱠᱚᱨᱦᱟᱣ ᱠᱟᱜᱼᱟ ᱢᱩᱱᱜᱟᱹᱜ ᱟᱲᱟᱜ
ᱚ ᱟᱹᱰᱤ ᱱᱟᱯᱟᱭ ᱢᱩᱱᱜᱟᱹ ᱟᱲᱟᱜ ᱵᱷᱟᱹᱡᱤ ᱢᱟ ᱟᱹᱰᱤ ᱪᱮᱦᱨᱟ ᱥᱤᱵᱤᱞᱟ᱾
ᱦᱮᱸ ᱛᱟᱦᱚᱞᱮ ᱟᱢ ᱡᱚᱢ ᱟᱠᱟᱜ
ᱦᱮᱸ ᱤᱧ ᱦᱚ ᱡᱚᱢ ᱟᱠᱟᱜ ᱤᱧ᱾
ᱦᱮᱸ ᱛᱟᱦᱚᱞᱮ ᱪᱮᱫ ᱯᱮ ᱩᱛᱩ ᱞᱮᱫ-ᱟ?
ᱛᱮᱦᱮᱧ ᱫᱚ ᱟᱞᱮ ᱫᱚ ᱚᱱᱠᱟ ᱫᱚ ᱪᱮᱫ ᱦᱚᱸ ᱵᱟᱞᱮ ᱩᱛᱩ ᱠᱟᱜ-ᱟ ᱟᱞᱮ ᱦᱚᱸ ᱟᱲᱟᱜ ᱜᱮᱞᱮ ᱩᱛᱩ ᱠᱟᱜ-ᱟ᱾ ᱮ ᱦᱚᱞᱟ ᱢᱟᱦᱟᱫᱮᱨ ᱵᱟᱹᱫᱽ ᱠᱷᱚᱱᱟᱜ ᱪᱟᱛᱚᱢ ᱟᱲᱟᱜ ᱞᱮ ᱥᱤᱫ ᱟᱹᱜᱩ ᱞᱮᱫ ᱛᱟᱦᱮᱸᱫᱱᱟ ᱛᱟᱦᱞᱮ ᱚᱱᱟ ᱜᱮᱞᱮ ᱵᱷᱟᱹᱡᱤᱼᱼ ᱫᱟᱜ ᱢᱟᱰᱤ ᱠᱟᱜ ᱞᱮ᱾
ᱚ ᱦᱮᱸ᱾
ᱦᱳᱭ ᱛᱟᱦᱚᱞᱮ ᱟᱯᱮ ᱥᱮᱫ ᱫᱟᱜ ᱡᱟᱹᱲᱤ ᱠᱚ ᱦᱩᱭᱩᱜ ᱠᱟᱱᱟ?
ᱦᱮᱸ ᱦᱩᱭᱩᱜ ᱠᱟᱱ ᱜᱮᱭᱟ ᱫᱟᱜ ᱡᱟᱹᱲᱤ ᱠᱚ ᱫᱚ᱾
ᱚᱻ
ᱟᱯᱮᱥᱮᱫ ᱫᱚ ᱛᱟᱦᱚᱞᱮ ᱫᱟᱜ ᱡᱟᱹᱲᱤᱜᱟᱭ ᱥᱮ ᱵᱟᱝ ᱟ?
ᱟᱞᱮ ᱥᱮᱫ ᱫᱚ ᱦᱮᱸ ᱫᱟᱜ ᱡᱟᱹᱲᱤ ᱫᱚ ᱠᱤᱪᱷᱩ ᱠᱷᱚᱱ ᱞᱟᱦᱟ ᱜᱮ ᱫᱚᱢᱮ ᱫᱟᱜ ᱮ ᱛᱟᱦᱮᱸᱫ-ᱟ ᱟᱞᱮ ᱥᱮᱫ ᱫᱚ᱾ ᱫᱟᱜ ᱠᱮᱫᱟᱭ ᱚᱱᱠᱟ ᱡᱳᱨ ᱧᱚᱜ ᱜᱮ ᱨᱤᱢᱤᱞ ᱠᱚ ᱦᱮᱡ ᱮᱱᱟ᱾ ᱫᱚᱢᱮ ᱧᱩᱛ ᱜᱮ ᱦᱳᱭ᱾
ᱛᱟᱦᱚᱞᱮ ᱵᱟᱹᱫᱽ ᱠᱚᱫᱚ ᱯᱮ ᱨᱚᱦᱚᱭ ᱵᱟᱲᱟ ᱠᱮᱜ-ᱟ ᱥᱮ ᱵᱟᱝ?
ᱵᱟᱹᱫᱽ ᱠᱚᱫᱚ ᱦᱮᱸ ᱨᱚᱦᱚᱭ ᱮᱫ ᱜᱮᱭᱟᱞᱮ ᱱᱚᱜᱚᱭ ᱮᱛᱚᱦᱚᱵ ᱟᱠᱟᱫ ᱟᱞᱮ᱾
ᱚ ᱦᱮᱸ᱾
ᱚᱱᱠᱟ ᱫᱟᱜ ᱡᱟᱹᱲᱤᱭᱮᱫ ᱜᱮᱭᱟᱭ ᱛᱟᱦᱚᱞᱮ ᱵᱟᱹᱫ ᱠᱚᱫᱚ ᱯᱮᱨᱮᱡᱚᱜ ᱠᱟᱱᱟ ᱟᱫᱚ ᱨᱚᱦᱚᱭ ᱫᱚ ᱛᱚᱞᱟ ᱦᱚᱸ ᱠᱟᱹᱴᱤᱡᱼᱼ ᱠᱟᱹᱴᱤᱡ ᱢᱟᱲᱟᱝ ᱧᱚᱜ ᱛᱮᱜᱮᱞᱮ ᱮᱨ ᱠᱟᱫ ᱛᱟᱦᱮᱸᱫ-ᱟ ᱵᱟᱹᱭᱦᱟᱹᱲ ᱨᱮᱱᱟᱜ ᱫᱚ᱾ ᱟᱪᱷᱟᱲᱟ ᱠᱟᱛᱮᱜ ᱟᱫᱚ ᱚᱱᱟ ᱫᱚ ᱵᱟᱠᱷᱟᱱ ᱢᱟᱱᱮ ᱴᱟᱭᱤᱢ ᱯᱟᱨᱚᱢᱚᱜ ᱠᱟᱱᱟ ᱥᱮ᱾ ᱟᱫᱚᱞᱮ ᱞᱟᱹᱭᱮᱜ-ᱟ ᱡᱮ ᱱᱚᱝᱠᱟ ᱫᱟᱜ ᱡᱟᱹᱲᱤᱼᱼ ᱨᱮᱜᱮ ᱵᱚᱱ ᱨᱚᱦᱚᱭᱟ ᱟᱫᱚ ᱦᱩᱭᱩᱜ ᱠᱷᱟᱱ ᱦᱩᱭᱩᱜᱼᱟ ᱡᱩᱫᱤ ᱵᱟᱭ ᱫᱟᱜ ᱡᱟᱹᱲᱤ ᱠᱷᱟᱱ ᱪᱤᱠᱟᱹᱛᱮ ᱦᱩᱭᱩᱜ-ᱟ ᱚᱱᱟ ᱦᱚᱸ᱾
ᱦᱮᱸ᱾
ᱛᱟᱦᱚᱞᱮ ᱟᱯᱮ ᱫᱚᱯᱮ ᱮᱛᱚᱦᱚᱵ ᱠᱟᱜ-ᱟ ᱪᱟᱥ ᱠᱟᱹᱢᱤ ᱫᱚ?
ᱟᱞᱮ ᱫᱚ ᱱᱟᱜ ᱠᱷᱟᱱ ᱟᱹᱣᱨᱤ ᱞᱮ ᱮᱛᱚᱦᱚᱵᱟ ᱛᱚᱲᱟ ᱠᱚ ᱫᱟᱜ, ᱵᱟᱝ ᱛᱮ ᱛᱟᱭᱱᱚᱢ ᱜᱮᱞᱮ ᱜᱤᱰᱤ ᱠᱟᱫ-ᱟ ᱛᱚ ᱟᱫᱚ ᱵᱟᱞᱮ ᱟᱪᱷᱟᱲᱟ ᱟᱠᱟᱫ-ᱟ᱾ ᱟᱫᱚ ᱚᱱᱟ ᱠᱚ ᱵᱟᱝ ᱦᱟᱨᱟ ᱟᱠᱟᱱᱟ ᱚᱱᱟ ᱠᱷᱟᱹᱛᱤᱨ ᱜᱮ ᱠᱟᱹᱢᱤ ᱫᱚ ᱛᱟᱭᱱᱚᱢ ᱠᱟᱱᱟ᱾
ᱟᱪᱪᱷᱟ ᱚ ᱦᱮᱸ ᱚᱱᱠᱟ ᱜᱮ ᱢᱟᱲᱟᱝ ᱢᱟᱛᱚ ᱚᱱᱠᱟᱼᱼ ᱫᱟᱜ ᱡᱟᱹᱲᱤ ᱨᱮᱱᱟᱜ ᱠᱳᱱᱚ ᱟᱵᱚᱦᱟᱣᱟ ᱜᱮ ᱵᱟᱝ ᱧᱮᱞᱚᱜ ᱠᱟᱱ ᱛᱟᱦᱮᱸ-ᱟ ᱥᱮ᱾
ᱦᱮᱸ᱾ ᱚᱱᱟ ᱪᱤᱠᱟᱹ ᱟᱹᱰᱤ ᱦᱚᱲᱜᱮ ᱱᱚᱜ ᱚᱭ ᱟᱢᱵᱟ ᱵᱩᱛᱤ ᱮᱸ ᱥᱩᱨᱩᱜ ᱥᱩᱨᱩᱜ ᱩᱱ ᱥᱩᱢᱚᱭ ᱛᱚᱞᱟ ᱠᱚᱠᱚ ᱜᱤᱰᱤᱼᱼ ᱠᱟᱜᱼᱟ᱾
ᱦᱮᱸ᱾
ᱚ ᱦᱳᱭ᱾
ᱟᱞᱮᱥᱮᱱ ᱫᱚ ᱱᱟᱜ ᱚᱱᱠᱟ ᱪᱟᱥ ᱠᱟᱹᱢᱤ ᱫᱚ ᱟᱹᱣᱨᱤᱭᱟᱜᱼᱟ᱾
ᱚ ᱦᱮᱸ ᱟᱞᱮ ᱥᱮᱫ ᱦᱚᱸ ᱚᱱᱠᱟ ᱥᱟᱱᱟᱢ ᱦᱚᱲ ᱫᱚ ᱵᱟᱝ᱾ ᱠᱚ ᱮᱦᱚᱵ ᱟᱠᱟᱫᱟᱼᱟ ᱚᱱᱠᱟ ᱡᱟᱦᱟᱸᱭ ᱠᱚᱣᱟᱜ ᱫᱟᱜ ᱟᱠᱟᱱᱟ ᱩᱱᱠᱩ ᱠᱚᱜᱮ᱾
ᱦᱮᱸ᱾
ᱟᱪᱪᱷᱟ᱾ ᱛᱟᱦᱞᱮ ᱞᱟᱹᱭ ᱫᱟᱹᱧ ᱟᱯᱮ ᱥᱮᱫ ᱢᱟ ᱱᱮᱛᱟᱨ ᱢᱟ ᱦᱩᱲᱩ ᱨᱚᱦᱚᱭ ᱫᱤᱱ ᱤᱱᱟᱹ ᱛᱟᱭᱚᱢᱼᱼ ᱢᱤᱫᱴᱟᱝ ᱟᱞᱮᱥᱮᱫ ᱢᱟ ᱜᱚᱢᱦᱟ ᱯᱚᱨᱚᱵᱽ ᱦᱩᱭᱩᱜ ᱜᱮᱭᱟ ᱟᱯᱮ ᱥᱮᱫ ᱫᱚ ᱦᱩᱭᱩᱜ ᱜᱮᱭᱟ ᱥᱮ ᱵᱟᱝ?
ᱦᱮᱸ ᱜᱚᱢᱦᱟ ᱯᱚᱨᱚᱵᱽ ᱦᱩᱭᱩᱜ ᱜᱮᱭᱟ ᱟᱞᱮᱥᱮᱱ ᱦᱚᱸ᱾
ᱚ ᱛᱟᱦᱚᱞᱮᱼᱼ ᱮᱜ ᱜᱚᱢᱦᱟ ᱨᱮᱫᱚ ᱟᱯᱮ ᱫᱚ ᱪᱮᱫ ᱞᱮᱠᱟ ᱯᱤᱴᱷᱟᱹ ᱞᱟᱴᱷᱟ ᱠᱟᱛᱮᱫ ᱠᱚ ᱡᱚᱢ ᱜᱮᱭᱟ ᱛᱚ ᱪᱮᱫ ᱞᱮᱠᱟ ᱯᱮ ᱮᱸᱜ᱾ ᱠᱚᱨᱟᱣ ᱜᱮᱭᱟ ᱩᱱ ᱥᱩᱢᱚᱭ ᱫᱚ᱾
ᱦᱮᱸ ᱥᱮᱛᱟᱜ ᱵᱮᱲᱟ ᱜᱚᱢᱦᱟ ᱦᱤᱞᱳᱜ ᱫᱚ᱾ ᱥᱮᱛᱟᱜ ᱵᱮᱲᱟ ᱫᱚ ᱚᱱᱮ ᱪᱷᱟᱴᱠᱟ ᱱᱟᱦᱟᱜ ᱡᱟᱦᱟᱸ ᱨᱮᱠᱚ ᱮᱱᱮᱡ ᱜᱮᱭᱟ ᱟᱹᱛᱩ ᱦᱚᱲ ᱢᱤᱞᱟᱹᱣ ᱠᱟᱛᱮᱜ ᱡᱟᱦᱟᱸ ᱨᱮ ᱢᱤᱫ ᱮᱠᱷᱮᱱ ᱛᱟᱞᱟ ᱪᱷᱟᱴᱠᱟᱟᱨ ᱨᱮ ᱢᱟᱱᱮ ᱟᱠᱷᱲᱟ ᱚᱸᱰᱮ ᱥᱮ ᱥᱮᱛᱟᱜ ᱠᱷᱚᱱᱟᱜ ᱜᱮᱠᱚ ᱜᱮᱡ ᱜᱩᱨᱤᱡᱟ ᱟᱠᱷᱲᱟ ᱯᱩᱨᱟᱹᱴᱟᱜ ᱠᱚ ᱜᱩᱨᱤᱡᱟ ᱛᱟᱯᱚᱨᱮ ᱩ ᱫᱟᱜ ᱠᱚᱠᱚ ᱫᱩᱞ ᱡᱚᱱᱟᱜᱼᱟ ᱟᱨ ᱟᱞᱮ ᱥᱮᱱ ᱫᱚ ᱱᱟᱜ ᱠᱷᱟᱱ ᱜᱚᱢᱦᱟ ᱠᱟᱨᱟᱢ ᱦᱚᱸ ᱦᱩᱭᱩᱜ ᱜᱮᱭᱟ
ᱚ ᱢᱟᱱᱮ ᱠᱟᱨᱟᱢᱚᱜᱼᱟ ᱯᱮ ᱩᱱ ᱥᱢᱚᱭ ᱥᱮ ᱪᱮᱫ
ᱦᱮᱸ ᱚᱱᱟ ᱫᱚ ᱡᱷᱚᱛᱚ ᱦᱚᱲ ᱟᱛ ᱦᱚᱲ ᱢᱤᱞᱟᱹᱣ ᱠᱟᱛᱮ ᱢᱟᱱᱮ ᱟᱛ ᱦᱚᱲᱟᱜ ᱜᱚᱢᱦᱟ ᱠᱟᱨᱟᱢ
ᱚ ᱚ
ᱟ ᱫᱟᱜ ᱠᱚᱦ ᱠᱚ ᱫᱩᱞ ᱡᱚᱝᱱᱟᱜᱼᱟ ᱦᱮᱸ ᱛᱟᱯᱚᱨᱮ ᱨᱟᱠᱷᱤ ᱦᱚᱠᱚ ᱦᱚᱨᱚᱜ ᱡᱚᱝᱼᱟ ᱵᱷᱟᱭ ᱵᱚᱱ ᱠᱚ
ᱟᱪᱪᱷᱟ ᱟᱪᱪᱷᱟ ᱦᱮᱸ ᱜᱩᱚᱢᱦᱟ ᱮ ᱜᱚᱢᱦᱟ ᱯᱚᱨᱚᱵᱽ ᱢᱟ ᱨᱟᱠᱷᱤ ᱨᱮᱜᱮ ᱦᱩᱭᱩᱜᱼᱟ
ᱦᱮᱸ ᱟᱨ ᱜᱚᱸᱜᱷᱟ ᱞᱮᱮ ᱯᱤᱴᱷᱟᱹ ᱠᱚᱣᱟᱞᱮ ᱞᱮᱴᱚ ᱠᱚᱣᱟᱞᱮ
ᱟᱪᱪᱷᱟ ᱟᱪᱪᱷᱟ ᱦᱮᱸ ᱟᱹᱰᱤ ᱱᱟᱯᱟᱭ ᱱᱤᱛᱚᱜ ᱢᱟ ᱮ ᱜᱚᱢᱦᱟ ᱠᱚ ᱮᱸ ᱡᱚᱠᱷᱚᱱ ᱜᱚᱢᱦᱟ ᱯᱚᱨᱚᱵᱽ ᱦᱩᱭᱩᱜᱜ ᱠᱟᱱᱟ ᱤᱱᱟᱹ ᱥᱩᱢᱚᱭ ᱢᱟ ᱜᱚᱝᱜᱷᱟ ᱠᱚᱦᱚᱸ ᱫᱚᱢᱮ ᱠᱚ ᱧᱟᱢᱚᱜᱼᱟ
ᱦᱩᱸ ᱫᱚᱢᱮ ᱠᱚ ᱧᱟᱢᱚᱜᱼᱟ
ᱟᱨ ᱦᱟᱟᱹᱠᱩ ᱠᱚᱦᱚᱸ ᱫᱚᱢᱮ ᱠᱚ ᱧᱟᱢᱚᱜ ᱜᱮᱭᱟ ᱱᱚᱜ ᱚᱚᱭ ᱱᱮᱛᱟᱨ ᱫᱤᱱ ᱢᱟ ᱦᱠᱩ ᱩᱩᱜᱮ ᱟᱞᱮᱥᱮᱫ ᱢᱟ ᱫᱚᱢᱮ ᱜᱮᱠᱚ ᱧᱟᱢᱚᱜᱼᱟ ᱦᱳᱭ ᱚᱱᱠᱟ ᱡᱷᱟᱹᱞᱤ ᱠᱚᱞᱮ ᱚᱰᱟᱣ ᱠᱟᱜᱼᱟ ᱥᱮ ᱟᱫᱚ ᱫᱚᱢᱮ ᱠᱚ ᱡᱷᱟᱹᱞᱤᱜ ᱜᱮᱭᱟ ᱟᱫᱚ ᱡᱤᱛ ᱚᱱᱠᱟ ᱚᱠᱟ ᱦᱤᱞᱳᱜ ᱡᱩᱫᱤ ᱰᱷᱮᱨ ᱧᱚᱜ ᱠᱚ ᱡᱷᱟᱹᱞᱤᱜᱼᱟ ᱛᱟᱦᱚᱞᱮ ᱟᱨᱦᱚᱸ ᱚᱨᱦ ᱦᱚᱲᱞᱮ ᱨ ᱦᱚᱲ ᱠᱚᱜᱮᱭᱟ
ᱚ ᱟᱞᱮ ᱥᱮᱱ ᱫᱚ ᱱᱟᱜ ᱠᱷᱟ ᱩᱱᱟᱹᱜ ᱦᱟᱹᱠᱩ ᱠᱚᱫᱚ ᱵᱟᱠᱚ ᱧᱟᱢᱟ ᱟᱞᱮ ᱥᱮᱱ ᱫᱚ ᱚᱱᱠᱟ ᱜᱟᱰᱟ ᱠᱚᱦᱚᱸ ᱵᱟᱹᱱᱩᱜᱼᱟ ᱛᱚ ᱥᱩᱫᱩ ᱵᱟᱹᱫ ᱨᱮ ᱟᱨ ᱚᱱᱟ ᱪᱟᱥ ᱞᱟᱹᱜᱤᱫ ᱛᱮ ᱡᱟᱦᱟᱸ ᱫᱟᱜ ᱟᱲᱝᱜᱱᱟ ᱚᱱᱟ ᱫᱚ ᱞᱚᱜᱚᱱ ᱦᱚᱸ ᱵᱟᱠᱚ ᱦᱟᱟᱹᱠᱩᱼᱟ ᱟᱨ ᱜᱟᱹᱰᱭᱟᱹ ᱠᱚᱦᱚᱸ ᱵᱟᱹᱱᱩᱜᱼᱟ ᱡᱮ ᱚᱱᱟ ᱠᱚᱨᱮ ᱠᱷᱚᱱᱟᱜ ᱠᱚ ᱩᱰᱩᱠᱚᱜᱼᱟ ᱦᱟᱟᱹᱠᱩ ᱠᱚ ᱚᱱᱟᱛᱮ ᱦᱟᱹᱠᱩ ᱠᱚᱫᱚ ᱩᱱᱟᱹᱜ ᱫᱚ ᱵᱟᱠᱚ ᱧᱟᱢᱚᱜ ᱜᱮᱭᱟ
ᱟᱪᱪᱷᱟ ᱟᱪᱪᱷᱟ ᱦᱮᱸ ᱟᱞᱮ ᱥᱮᱫ ᱫᱚ ᱜᱟᱹᱰᱭᱟᱹ ᱠᱚᱨᱮᱱ ᱦᱚᱸ ᱱᱚᱜᱼᱚᱭ ᱫᱚᱢᱮ ᱡᱟᱹᱥᱛᱤ ᱫᱟᱜ ᱟᱞᱮ ᱠᱷᱟᱱᱮ ᱜᱟᱹᱰᱭᱟᱹ ᱨᱮ ᱡᱩᱫᱤ ᱫᱟᱜ ᱠᱚ ᱜᱟᱹᱰᱭᱟᱹ ᱨᱮᱱᱟᱜ ᱫᱟᱜ ᱠᱚ ᱩᱰᱩᱠᱚᱜᱼᱟ ᱥᱩᱢᱟᱹᱭ ᱦᱟᱠᱩᱠᱩ ᱚᱱᱟ ᱠᱚᱨᱮᱱ ᱠᱚ ᱩᱰᱩᱠᱚᱜᱼᱟ ᱛᱟᱨᱯᱚᱨᱮ ᱱᱚᱜ ᱚᱚᱭ ᱜᱟ ᱛᱟ ᱨᱮᱦ ᱜᱟᱰᱟ ᱵᱟᱱ ᱞᱮᱱᱠᱷᱟᱱ ᱤᱱᱟᱹ ᱥᱩᱢᱟᱹᱭ ᱦᱚᱸ ᱚᱱᱠᱟ ᱦᱟᱟᱹᱠᱩ ᱠᱚ ᱫᱚᱢᱮ ᱠᱚ ᱩᱰᱩᱠᱚᱜᱼᱟ ᱟᱨ ᱱᱚᱣᱟ ᱵᱟᱹᱫᱽ ᱠᱷᱮᱛ ᱨᱮᱱ ᱫᱚ ᱢᱮᱱᱟᱜ ᱠᱚᱜᱮᱭᱟ ᱚᱱᱟ ᱠᱚᱨᱮ ᱦᱚᱸ ᱡᱷᱟᱹᱞᱤ ᱞᱮ ᱚᱰᱟᱣ ᱜᱮᱭᱟ ᱦᱟᱹᱠᱩ ᱫᱚᱠᱚ ᱡᱷᱟᱹᱞᱤᱜ ᱜᱮᱭᱟ ᱤᱱᱠᱣᱹ
ᱦᱮᱸ
ᱟᱪᱪᱷᱟ ᱛᱟᱦᱚᱞᱮ ᱟᱯᱮᱥᱮᱫ ᱫᱚ ᱮ ᱟᱨ ᱚᱱᱠᱟ ᱪᱮᱫ ᱡᱚ ᱵᱤᱞᱤ ᱠᱚ ᱧᱟᱢᱚᱜ ᱜᱮᱭᱟ
ᱟᱞᱮ ᱥᱮᱱ ᱫᱚ ᱚᱱᱠᱟ ᱫᱚ ᱟᱟ ᱵᱤᱨ ᱨᱮ ᱦᱮᱱᱟᱜᱼᱟ ᱵᱤᱨ ᱨᱮ ᱵᱤᱨ ᱨᱮᱜᱮ ᱧᱟᱢᱚᱜ ᱜᱮᱭᱟ ᱛᱤᱞ ᱠᱚ ᱛᱟᱨᱚᱵ ᱠᱚ ᱚᱱᱟ ᱠᱚ
ᱟᱪᱪᱷᱟ ᱚ ᱟᱨ ᱱᱚᱜᱼᱚᱭ ᱠᱷᱤᱡᱩᱨ ᱠᱚ ᱵᱟᱝ ᱧᱟᱢᱚᱜ ᱜᱮᱭᱟ
ᱠᱷᱤᱡᱩᱨ ᱠᱚᱫᱚ ᱚᱱᱠᱟ ᱫᱚ ᱵᱟᱹᱱᱩᱜᱼᱟ ᱫᱟᱨᱮ ᱫᱚ ᱟᱨ ᱩᱱᱟᱹᱜ ᱫᱚ ᱵᱟᱝ ᱧᱟᱢᱚᱜ ᱜᱮᱭᱟ ᱟᱞᱮ ᱥᱮᱱ ᱫᱚ
ᱚ ᱢᱟᱱᱮ ᱠᱷᱤᱡᱩᱨ ᱫᱟᱨᱮ ᱟᱯᱮ ᱥᱮᱫ ᱫᱚ ᱵᱟᱹᱱᱩᱜ ᱟᱠᱟᱜᱼᱟ
ᱵᱟᱝᱟ ᱟᱹᱰᱤ ᱥᱟᱺᱜᱤᱧ ᱥᱟᱺᱜᱤᱧ ᱛᱮ ᱦᱮᱱᱟᱜᱼᱟ ᱟᱞᱮᱥᱮᱱ ᱛᱚ ᱵᱟᱹᱱᱩᱜᱼᱟ
ᱟᱪᱪᱷᱟ ᱟᱪᱪᱷᱟ
ᱟᱞᱮ ᱥᱮᱱ ᱫᱚ ᱠᱤᱛᱟᱹ ᱧᱟᱢᱚᱜᱼᱟ ᱚᱱᱮ ᱵᱤᱨ ᱨᱮ ᱡᱟᱦᱟᱱᱟᱜ ᱠᱤ ᱠᱤᱛᱟᱹ ᱚᱱᱴᱟᱜ ᱟᱸ ᱚᱱᱴᱟᱜ ᱠᱤᱛᱟᱹ ᱜᱮ ᱧᱟᱢᱚᱜᱼᱟ᱾ ᱠᱷᱤᱡᱩᱨ ᱞᱮᱠᱟᱱ ᱜᱮᱭᱟ ᱚᱱᱟ ᱫᱚ ᱠᱟᱹᱴᱤᱡ ᱜᱮᱭᱟ᱾
ᱨᱮ ᱮᱢᱚᱜᱼᱟ ᱟᱨ ᱱᱚᱣᱟ ᱠᱷᱤᱡᱩᱨ ᱫᱚ ᱚᱱᱠᱟ ᱵᱟᱹᱫᱽ ᱠᱚᱨᱮ ᱫᱟᱨᱮ ᱠᱚᱜ ᱜᱮᱭᱟ ᱛᱚ᱾
ᱦᱮᱸ᱾
ᱦᱳᱭ ᱦᱳᱭ᱾ ᱟᱞᱮᱥᱮᱫ ᱫᱚ ᱠᱷᱤᱡᱩᱨ ᱫᱚᱢᱮ ᱜᱮ ᱧᱟᱢᱚᱜᱼᱟ, ᱚᱵᱷᱟᱵ ᱫᱚ ᱵᱟᱹᱱᱩᱜ ᱟᱠᱟᱫᱟ᱾ ᱠᱷᱤᱡᱩᱨ ᱨᱮᱱᱟᱜ ᱫᱚ᱾
ᱚ ᱦᱮᱸ᱾
ᱟᱨ ᱱᱚᱜᱼᱚᱭ ᱠᱷᱤᱡᱩᱨ ᱮ ᱛᱟᱞᱦᱮ
ᱦᱮᱸ ᱤᱧ ᱞᱟᱹᱭᱮᱜ ᱟᱹᱧ ᱡᱮ ᱟᱯᱮ ᱥᱮᱱ ᱫᱚ ᱮᱸ ᱵᱤᱨ ᱦᱮᱱᱟᱜᱼᱟ ᱥᱮ ᱵᱩᱨᱩ ᱠᱚ ᱦᱮᱱᱟᱜᱼᱟ ᱪᱮᱫ ᱠᱚ ᱦᱮᱱᱟᱜᱼᱟ?
ᱟᱞᱮ ᱥᱮᱫ ᱫᱚ ᱦᱩᱭᱩᱜ ᱠᱟᱱᱟ ᱵᱤᱨ ᱦᱚᱸ ᱢᱮᱱᱟᱜ ᱟᱠᱟᱜᱼᱟ ᱟᱨ ᱵᱩᱨᱩ ᱠᱚᱦᱚᱸ ᱢᱮᱱᱟᱜ ᱜᱮᱭᱟ᱾ ᱵᱟᱱᱟᱨ ᱜᱮ ᱢᱮᱱᱟᱜᱼᱟ ᱢᱮᱥᱟᱢᱤᱥᱤ ᱠᱟᱛᱮ᱾
ᱠᱚᱨᱮ ᱪᱮᱫ ᱫᱟ ᱨᱮ ᱠᱚ ᱦᱮᱱᱟᱜᱼᱟ?
ᱫᱟᱨᱮ ᱠᱚᱫᱚ ᱟᱹᱰᱤ ᱟᱭᱢᱟ ᱫᱟᱨᱮ ᱜᱮ ᱢᱮᱱᱟᱜᱼᱟ ᱱᱚᱜᱼᱚᱭ ᱥᱟᱨᱡᱚᱢ ᱫᱟᱨᱮ ᱛᱟᱨᱯᱚᱨᱮ ᱢᱟᱛᱠᱚᱢ᱾ ᱮᱸ ᱛᱟᱯᱚᱨᱮ ᱚᱱᱠᱟᱜ ᱜᱮ ᱟᱨᱦᱚᱸ ᱟᱛᱮᱱᱟᱜ ᱫᱟᱨᱮ ᱠᱚ ᱢᱮᱱᱟᱜᱼᱟ, ᱚᱱᱠ ᱜᱮ ᱟᱨᱦᱚ ᱟᱭᱢᱟ ᱞᱮᱠᱟᱱᱟᱜ ᱫᱟᱨᱮ ᱢᱮᱱᱟᱜᱼᱟ᱾ ᱠᱟᱥᱯᱟᱱᱤ ᱫᱟᱨᱮ ᱠᱚ ᱛᱤᱨᱤᱞ ᱛᱟᱨᱚ ᱠᱚᱛᱚ ᱢᱮᱱᱟᱜ ᱜᱮᱭᱟ᱾
ᱦᱮᱸ᱾
ᱦᱳᱭ᱾ ᱟᱪᱪᱷᱟ ᱛᱟᱦᱚᱞᱮ ᱟᱯᱮᱥᱮᱫ ᱫᱚ ᱠᱷᱤᱡᱩᱨ ᱫᱟᱨᱮ ᱵᱟᱹᱱᱩᱜᱼᱟ ᱞᱟᱹᱭ ᱠᱮᱜᱼᱟᱢ, ᱟᱞᱮᱥᱮᱫ ᱢᱟᱛ ᱠᱷᱤᱡᱩᱨ ᱫᱟᱨᱮ ᱫᱚ ᱫᱚᱢᱮ ᱜᱮ ᱢᱮᱱᱟᱜᱼᱟ ᱟᱨ ᱱᱚᱜ-ᱚᱭ ᱮ ᱠᱷᱮᱡᱩᱨ ᱨᱮᱱᱟᱜ ᱮ ᱜᱩᱲ ᱠᱚ ᱵᱮᱱᱟᱣ ᱜᱮᱭᱟ, ᱵᱟᱲᱟᱭᱟᱢ ᱥᱮ ᱵᱟᱝᱟ?
ᱦᱮᱸ ᱚᱱᱟ ᱫᱚ ᱵᱟᱲᱟᱭ ᱫᱚᱧ ᱵᱟᱲᱟᱭ ᱜᱮᱭᱟ ᱫᱚᱠᱟᱱ ᱠᱚᱨᱮ ᱚᱱᱟ ᱦᱟᱴ ᱠᱚᱨᱮ ᱠᱚ ᱤᱫᱤ ᱜᱮᱭᱟ ᱛᱚ᱾ ᱟᱫᱚ ᱚᱱᱟ ᱠᱚᱨᱮ ᱜᱤᱧ ᱟᱸᱡᱚᱢ ᱟᱠᱟᱫ ᱪᱮ ᱠᱷᱤᱡᱩᱨ ᱜᱩᱲ ᱠᱟᱱᱟ᱾
ᱦᱳᱭ ᱦᱳᱭ᱾ ᱟᱫᱚ ᱟᱞᱮ ᱥᱮᱫ ᱫᱚ ᱚᱱᱟ ᱫᱚ ᱫᱚᱢᱮ ᱜᱮ ᱠᱚ ᱵᱮᱱᱟᱣᱟ᱾ ᱟᱫᱚ ᱚᱱᱟ ᱡᱟᱦᱟᱸ ᱫᱟᱨᱮ ᱠᱚ ᱪᱩᱞᱟᱹᱣᱟᱹ ᱛᱚ ᱚᱱᱟ ᱨᱮᱜᱮ ᱟᱫᱚ ᱠᱚ ᱟᱠᱟᱭᱟ ᱢᱤᱫᱴᱟᱝ ᱮᱸ ᱴᱷᱤᱞᱤ ᱞᱮᱠᱟᱱᱟᱜ ᱡᱟᱦᱟᱸᱱᱟᱜ ᱜᱮ ᱚᱱᱠᱟ ᱟᱠᱟᱸᱟᱢ ᱚᱱᱟᱨᱮ ᱛᱟᱯᱚᱨᱮ ᱚᱱᱟ ᱨᱮᱱᱟᱜ ᱡᱟᱦᱟᱸ ᱮ ᱠᱷᱤᱡᱩᱨ ᱨᱮᱱᱟᱜ ᱨᱚᱥ ᱚᱱᱟ ᱡᱚᱨᱚᱜᱼᱟ᱾
ᱦᱩᱸ᱾ ᱚ᱾
ᱠᱚ ᱞᱭᱟ ᱚᱱᱟ ᱯᱷᱟᱸᱫ ᱛᱮᱫ ᱦᱚᱸ ᱧᱩ ᱜᱟᱱᱚᱜᱼᱟ᱾ ᱚᱱᱟ ᱦᱚᱸ ᱚᱱᱠᱟ ᱟᱹᱰᱤ ᱪᱮᱦᱨᱟ ᱦᱮᱲᱮᱢ ᱜᱮ ᱵᱩᱡᱷᱟᱹᱜᱼᱟ ᱟᱨ ᱫᱚᱢᱮ ᱨᱮᱭᱟᱲ ᱚᱱᱟ ᱢᱟ ᱨᱟᱵᱟᱝ ᱫᱤᱱ ᱜᱮ ᱦᱩᱭᱩᱜ-ᱚ ᱛᱚ ᱟᱨ ᱛᱟᱦᱞᱮ ᱫᱚᱢᱮ ᱨᱮᱭᱟᱲ ᱛᱟᱦᱮᱱᱟ᱾ ᱛᱟᱦᱚᱞᱮ ᱚᱱᱟᱜᱮ ᱚᱱᱟ ᱠᱷᱚᱱᱟᱜ ᱜᱮ ᱟᱨᱚ ᱜᱩᱲ ᱠᱚ ᱛᱮᱭᱟᱨᱟ᱾ ᱚᱱᱟ ᱠᱚ ᱦᱮᱰᱮᱡᱟ
ᱦᱮᱸ᱾
ᱦᱮᱰᱦᱮᱡ ᱦᱮᱰᱮᱡ ᱛᱮ ᱡᱚᱠᱷᱚᱱ ᱫᱟᱜ ᱜᱮᱛᱚ ᱛᱟᱦᱮᱱᱟ ᱚᱱᱟ ᱫᱟᱜ ᱠᱷᱚᱱᱟᱜ ᱜᱮ ᱦᱮᱰᱮᱡ ᱦᱮᱰᱮᱡ ᱛᱮ ᱜᱩᱲ ᱨᱮᱠᱚ ᱮᱸ ᱟᱜᱩᱭ ᱜᱭᱟ᱾ ᱛᱤᱱ ᱵᱷᱳᱨ ᱢᱟᱱᱮ ᱵᱟᱝ ᱜᱩᱲᱚᱜ ᱠᱟᱱᱟ ᱩᱱ ᱵᱷᱳᱨ ᱫᱚ ᱚᱱᱟ ᱦᱮᱡ ᱦᱩᱭᱩᱜᱼᱟ᱾ ᱦᱳᱭ᱾ ᱚᱱᱠᱟ ᱠᱟᱛᱮᱜ ᱟᱞᱮ ᱥᱮᱫ ᱫᱚ ᱠᱷᱤᱡᱩᱨ ᱜᱩᱲ ᱠᱚ ᱵᱮᱱᱟᱣᱟ᱾ ᱮᱸ ᱵᱟᱝᱟ ᱚᱱᱟ ᱠᱚᱫᱚ ᱵᱟᱞᱮ ᱢᱮᱥᱟᱜ ᱜᱮᱭᱟ᱾ ᱦᱳᱭ ᱦᱳᱭ ᱚᱱᱟ ᱫᱟᱜ ᱮᱠᱞᱟ ᱜᱮᱞᱮ ᱦᱮᱰᱮᱡᱟ᱾
ᱩᱸ᱾
ᱚ᱾ ᱛᱟᱞᱦᱮ ᱟᱯᱮ ᱥᱮᱫ ᱫᱚ ᱚᱱᱟ ᱦᱚᱸ ᱵᱟᱝᱜᱮ ᱧᱟᱢᱚᱜᱼᱟ᱾ ᱦᱳᱭ ᱛᱟᱦᱚᱞᱮ ᱠᱤᱨᱤᱧ ᱠᱟᱛᱮ ᱜᱮᱯᱮ ᱡᱚᱢᱟ ᱚᱱᱟ ᱠᱷᱤᱡᱩᱨ ᱜᱩᱲ᱾
ᱦᱮᱸ ᱟᱸ ᱦᱮᱸ ᱟᱞᱮ ᱫᱚ ᱠᱤᱨᱤᱧ ᱠᱟᱛᱮ ᱜᱮᱞᱮ ᱡᱚᱢᱟ᱾
ᱚ ᱟᱞᱮ ᱫᱚ ᱚᱝᱠᱟ ᱠᱤᱨᱤᱧ ᱠᱚᱫᱚ ᱵᱟᱝ ᱦᱩᱭᱩᱜᱼᱟ ᱮ ᱫᱤᱫᱤ ᱾ ᱮ ᱡᱷᱚᱛᱚ ᱦᱚᱲ ᱜᱮ ᱟᱞᱮ ᱥᱮᱱ ᱢᱟ ᱠᱷᱤᱡᱩᱨ ᱫᱟᱨᱮ ᱢᱮᱱᱟᱜᱼᱟ ᱛᱷᱟᱞᱮ ᱡᱚᱫᱤ ᱚᱲᱟᱜ ᱨᱮ ᱟᱢᱟᱜ ᱤᱪᱪᱷᱟᱹ ᱦᱩᱭᱩᱜ ᱛᱟᱢᱟ ᱡᱮ ᱟᱵᱚ ᱦᱚᱸᱵᱚᱱ ᱵᱮᱱᱟᱣᱟ ᱱᱚᱝᱠᱟ ᱠᱷᱤᱡᱩᱨ ᱜᱩᱨ ᱾ ᱛᱟᱦᱮᱞᱮ ᱚᱝᱠᱟ ᱠᱤᱨᱤᱧ ᱫᱚ ᱵᱟᱝ ᱞᱟᱜᱟᱜᱼᱟ ᱾ᱦᱳᱭ ᱟᱫᱚ ᱚᱱᱟ ᱦᱚᱸ ᱟᱰᱤ ᱡᱳᱨ ᱫᱟᱢᱚᱜ ᱜᱮᱭᱟ ᱡᱟᱦᱟᱸ ᱠᱚ ᱟᱹᱠᱷᱨᱤᱧᱟ ᱾
ᱚ,
ᱚᱝᱠᱟ ᱮᱠᱤᱡᱤ ᱥᱟᱹᱵ ᱛᱮᱠᱚ ᱟᱹᱠᱷᱨᱤᱧ ᱜᱮᱭᱟ ᱛᱚ ᱛᱟᱦᱞᱮ ᱚᱱᱠᱟ ᱚᱠᱟ ᱥᱚᱢᱚᱭ ᱫᱚ ᱟᱥᱤ ᱴᱟᱠᱟ ᱠᱮᱡᱤ ᱦᱚᱸ ᱚᱠᱟ ᱥᱚᱢᱚᱭ ᱫᱚ ᱾ ᱢᱤᱫᱥᱚ ᱴᱟᱠᱟ ᱠᱮᱡᱤ ᱱᱚᱝᱠᱟ ᱠᱚ
ᱦᱩᱸ
ᱟᱠᱷᱨᱤᱧ ᱾
ᱟᱨ ᱛᱟᱦᱟᱞᱮ ᱟᱯᱮ ᱥᱮᱫ ᱫᱚ ᱚᱱᱟ ᱥᱟᱨᱡᱚᱢ ᱫᱟᱨᱮ ᱵᱟᱱᱩᱜ ᱠᱟᱜᱼᱟ?
ᱦᱮᱸ ᱦᱮᱱᱟᱜᱼᱟ ᱥᱟᱨᱡᱚᱢ ᱫᱟᱨᱮ ᱦᱮᱸ ᱥᱟᱨᱡᱚᱢ ᱵᱤᱨ ᱦᱮᱱᱟᱜᱼᱟ ᱵᱩᱨᱩ ᱠᱚᱫᱚ ᱵᱟᱹᱱᱩᱜᱼᱟ ᱾
ᱟᱪᱪᱷᱟ ᱟᱪᱪᱷᱟ ᱟᱨ ᱛᱟᱦᱞᱮ ᱟᱞᱮᱥᱮᱫ ᱫᱚ ᱢᱮᱱᱟᱜ ᱫᱚ ᱢᱮᱱᱟᱜ ᱜᱮᱭᱟ ᱾ ᱟᱫᱚ ᱚᱱᱮ ᱡᱟᱦᱟᱸ ᱥᱟᱨᱡᱚᱢ ᱡᱚ ᱠᱚ ᱮᱜ ᱦᱟᱞᱟᱝ ᱟᱹᱜᱩᱭ ᱜᱮᱭᱟ ᱚᱱᱟ ᱟᱯᱮ ᱥᱮᱫ ᱠᱚ ᱦᱟᱞᱟᱝ ᱜᱮᱭᱟ ᱥᱮ ᱵᱟᱝᱟ ᱟᱞᱮ ᱛᱚ ᱦᱟᱞᱟᱝ ᱜᱮᱭᱟᱞᱮ ᱚᱱᱟ ᱾
ᱟᱞᱮ ᱥᱮᱱ ᱫᱚ ᱚᱱᱟ ᱫᱚ ᱵᱟᱠᱚ ᱦᱟᱞᱟᱝᱼᱟ ᱟᱠᱷᱟᱱ ᱾ ᱟᱨᱚ ᱦᱟᱞᱟᱝ ᱠᱟᱛᱮ ᱦᱚᱸ ᱟᱞᱮᱥᱮᱫ ᱫᱚ ᱚᱱᱟ ᱫᱚ ᱵᱟᱠᱚ ᱦᱟᱛᱟ ᱚᱱ ᱥᱮ ᱚᱠᱚᱭ ᱦᱚᱸ ᱵᱟᱠᱚ ᱦᱟᱛ ᱛᱟᱣᱟ ᱚᱱᱟ ᱠᱷᱟᱹᱛᱤᱨ ᱵᱟᱠᱚ ᱦᱟᱞᱟᱝᱼᱟ ᱾ ᱡᱚᱝᱜᱟ ᱠᱤᱨᱤᱧ ᱠᱩᱭᱡ ᱦᱚᱸ ᱵᱟᱠᱚ ᱦᱤᱡᱩᱜᱼᱟ ᱯᱟᱹᱭᱠᱟᱹᱨᱤ ᱠᱚ ᱡᱟᱦᱟᱸᱭ ᱠᱚ ᱦᱟᱛᱟᱣᱟ ᱩᱱᱠᱩ ᱠᱚ ᱾ ᱛᱤᱨ ᱵᱟᱠᱚ ᱦᱟᱞᱟᱝᱟ ᱚᱱᱟ ᱠᱚᱫᱚ ᱾
ᱟᱪᱪᱷᱟ ᱟᱪᱪᱷᱟ ᱟᱞᱮ ᱥᱮᱫ ᱫᱚ ᱦᱟᱞᱟᱝ ᱜᱮᱭᱟ ᱠᱚ ᱛᱟᱯᱚᱨᱮ ᱦᱟᱞᱟᱝ ᱠᱟᱛᱮ ᱚᱱᱟ ᱢᱟ ᱵᱤᱨ ᱨᱮ ᱧᱩᱨᱩᱜ ᱟᱥᱮ ᱜᱚᱴᱟ ᱵᱤᱨ ᱧᱩᱨᱩᱜᱼᱟ ᱛᱟᱯᱚᱨᱮ ᱚᱱᱟ ᱦᱟᱞᱟᱝ ᱜᱩᱭ ᱦᱩᱭᱩᱜᱼᱟ ᱦᱟᱞᱟᱝ ᱟᱹᱜᱩ ᱠᱟᱛᱮᱜ ᱚᱱᱟ ᱞᱮ ᱢᱟᱱᱮ ᱟᱛᱟᱨᱟᱜ ᱜᱮᱭᱟᱞᱮ ᱾ ᱛᱟᱯᱚᱨᱮ ᱚᱱᱟ ᱡᱟᱦᱟ ᱡᱟᱝ ᱾ ᱛᱮᱫ ᱛᱟᱦᱮᱱᱟ ᱚᱱᱟ ᱞᱮ ᱳᱰᱳᱜᱟ ᱛᱟᱯᱚᱨᱮ ᱚᱱᱟ ᱠᱚᱞᱮ ᱥᱟᱯᱷᱟᱭᱟ ᱜᱩᱢ ᱥᱟᱯᱷᱟᱭᱟ ᱾ ᱫᱤᱭᱮ ᱚᱱᱟᱞᱮ ᱟᱹᱠᱷᱨᱤᱧ ᱜᱮᱭᱟ ᱟᱠᱷᱨᱤᱧ ᱢᱟᱱᱮ ᱚᱱᱟ ᱵᱟᱫᱟᱞ ᱛᱮ ᱱᱚ ᱠᱟ ᱦᱳᱭᱳᱜᱼᱟ ᱡᱮ ᱮᱢᱚᱜ ᱜᱮᱭᱟ ᱠᱚ ᱾ ᱮ ᱥᱟᱵᱟᱱ ᱥᱩᱱᱩᱢ ᱵᱩᱞᱩᱝ ᱧᱟᱢᱚᱜᱼᱟ ᱚᱱᱟ ᱠᱹᱷᱨᱤᱧ ᱠᱟᱛᱮ ᱾
ᱚ,
ᱦᱳᱭ ᱚᱱᱠᱟ ᱞᱮᱠᱟ ᱟᱨ
ᱚᱱᱟ ᱫᱚ ᱢᱟᱱᱮ ᱚ ᱛᱟᱦᱞᱮ ᱟᱯᱮ ᱫᱚ ᱥᱟᱠᱟᱢ ᱦᱮᱡ ᱠᱚᱫᱚ ᱯᱮ ᱪᱟᱞᱟᱜ ᱜᱮᱭᱟ ᱥᱮ ᱵᱟᱝᱟ?
ᱦᱮᱸ ᱟᱞᱮ ᱫᱚ ᱟᱞᱮ ᱥᱮᱫ ᱫᱚ ᱚᱝᱠᱟ ᱵᱤᱨ ᱢᱮᱱᱟᱜ ᱜᱮᱭᱟ ᱛᱚ ᱥᱟᱨᱡᱚᱢ ᱵᱤᱨ ᱟᱫᱚ ᱥᱟᱠᱟᱢ ᱦᱮᱸ ᱪᱟᱞᱟᱜ ᱜᱮᱭᱟᱞᱮ ᱾
ᱦᱳᱭ ᱟᱞᱮ ᱥᱮᱫ ᱫᱚ ᱟᱨ ᱚᱱᱟ ᱥᱟᱨᱡᱚᱢ ᱥᱟᱠᱟᱢ ᱦᱚᱸᱠᱚ ᱟᱠᱷᱨᱤᱧ ᱜᱮᱭᱟ ᱛᱚ ᱚᱱᱮ ᱦᱟᱡᱟᱨ ᱯᱟᱛᱲᱟ ᱠᱚ ᱵᱮᱱᱟᱣ ᱜᱮᱭᱟ ᱾
ᱦᱮᱸ ᱟᱞᱮ ᱥᱮᱱ ᱦᱚᱸ ᱟᱞᱮ ᱥᱮᱱ ᱫᱚ ᱚᱱᱠᱟ ᱯᱟᱛᱲᱟ ᱠᱚᱫᱚ ᱵᱟᱝᱟ ᱥᱟᱨᱛᱟᱞ ᱜᱮᱠᱚ ᱵᱮᱱᱟᱣᱟ ᱚᱱᱟᱜᱮ ᱚᱱᱮᱴᱟᱜ ᱜᱮᱠᱚ ᱟᱹᱠᱷᱨᱤᱧᱟ ᱥᱟᱨᱛᱟᱞ ᱞᱮᱠᱟᱱᱟᱜ ᱜᱮ ᱯᱟᱛᱲᱟ ᱠᱚᱫᱚ ᱟᱞᱮᱥᱮᱱ ᱫᱚ ᱵᱟᱠᱚ ᱟᱹᱠᱷᱨᱤᱧᱟ ᱾
ᱟᱪᱪᱷᱟ ᱢᱟᱱᱮ ᱚᱱᱟ ᱡᱟᱦᱟᱸ ᱥᱟᱨᱛᱟᱞ ᱠᱚ ᱵᱮᱱᱟᱣᱮᱫ-ᱟ ᱚᱱᱟᱜᱮ᱾
ᱦᱮᱸ
ᱚ ᱟᱞᱮ ᱥᱮᱫ ᱫᱚ ᱚᱱᱠᱟ ᱯᱟᱛᱲᱟ ᱜᱮ ᱡᱟᱦᱟᱸ ᱦᱟᱡᱟᱨ ᱯᱟᱛᱲᱟ ᱚᱱᱮ ᱯᱩᱱᱭᱟ ᱫᱚ ᱵᱟᱝᱟ ᱢᱚᱬᱮ ᱛᱩᱨᱩᱭ ᱜᱚᱴᱟᱝ ᱜᱟᱱ ᱥᱟᱠᱟᱢ ᱞᱟᱜᱟᱜ-ᱟ ᱤᱱᱟᱹ ᱛᱮ ᱡᱟᱦᱟᱸ ᱯᱟᱛᱲᱟ ᱵᱮᱱᱟᱜ ᱠᱟᱱᱟ